ᱦᱮᱞᱳ ᱡᱚᱦᱟᱨ ᱜᱮ
ᱦᱮᱸ ᱜᱚᱢᱠᱮ ᱡᱚᱦᱟᱨ ᱜᱮ
ᱱᱟᱯᱟᱭ ᱜᱮᱭᱟ ᱵᱤᱱ
ᱦᱮᱸ ᱱᱟᱯᱟᱭ ᱜᱮ ᱟᱵᱮᱱ ᱜᱮ ᱪᱮᱫ ᱞᱮᱠᱟ
ᱟᱹᱞᱤᱧ ᱦᱚᱞᱤᱧ ᱱᱟᱯᱟᱭ ᱵᱟᱲᱟ ᱜᱮᱭᱟ
ᱚᱻ ᱮᱵᱟᱨ ᱢᱟᱸᱡᱟᱱ ᱠᱚ ᱦᱩᱭ ᱮᱱᱟ ᱥᱮ ᱵᱟᱝ
ᱢᱟᱡᱟᱱ ᱠᱚ ᱦᱩᱭ ᱠᱟᱱᱟ
ᱦᱚᱭ
ᱟᱵᱤᱱ ᱵᱮᱱ ᱢᱟᱡᱟᱱ ᱱᱟ
ᱦᱮᱸ ᱟᱹᱞᱤᱧ ᱦᱚᱞᱤᱧ ᱢᱟᱸᱡᱟᱱ ᱠᱟᱱᱟ ᱾
ᱦ ᱸᱚ ᱟᱨ ᱫᱟᱜ ᱡᱟᱹᱲᱤ ᱠᱚ ᱚᱠᱟ ᱞᱮᱠᱟ ᱦᱩᱭᱩᱜ ᱠᱟᱱᱟ ᱾
ᱫᱟᱜ ᱡᱟᱹᱲᱤ ᱫᱚ ᱥᱮ ᱮᱠᱴᱟ ᱫᱚ ᱵᱟᱝ ᱛᱚᱵᱮ ᱛᱮᱦᱤᱧ ᱮ ᱫᱟᱜ ᱞᱮᱫᱟ ᱛᱷᱚᱲᱟ ᱢᱚᱴᱟ-ᱢᱩᱴᱤ ᱴᱤ ᱜᱷᱚᱱᱴᱟ ᱴᱷᱮᱡ ᱢᱚᱴᱟ- ᱢᱩᱩᱴᱤ ᱵᱷᱟᱹᱞᱤ ᱜᱮ ᱫᱟᱜ ᱠᱮᱫᱟ ᱢᱚᱴ -ᱢᱩᱩᱴᱤ
ᱦᱸ
ᱚ ᱦᱳᱲᱩ ᱨᱚᱦᱚᱭ ᱠᱚ ᱪᱟᱹᱞᱩᱜ ᱠᱟᱱᱟ ᱾
ᱦᱩᱸ ᱟᱞᱮ ᱥᱮᱫ ᱦᱚᱸ ᱫᱟᱜ ᱫᱚ
ᱱᱚᱛᱮ ᱦᱚᱸ ᱫᱟᱜ ᱠᱮᱫᱟᱭ ᱥᱮᱛᱟᱜ ᱥᱮᱛᱟᱜ ᱜᱮ ᱜᱷᱚᱱᱴᱟ ᱫᱩᱭᱮᱠ ᱮ ᱫᱟᱜ ᱠᱮᱫᱟᱭ ᱨᱚᱦᱚᱭ ᱵᱟᱲᱟ ᱫᱚ ᱪᱮᱫ ᱦᱳᱭᱳᱜ ᱠᱟᱱᱟ ᱵᱟᱹᱫᱽ ᱠᱷᱮᱛ ᱫᱚ ᱵᱟᱝ ᱦᱩᱭ ᱠᱟᱱᱟ ᱵᱟᱹᱭᱦᱟᱹᱲ ᱠᱷᱮᱛ ᱜᱮ ᱦᱳᱭᱩᱜ ᱠᱟᱱᱟ
ᱟᱪᱪᱷᱟ ᱜᱚᱝᱠᱮ ᱟᱵᱮᱱᱟᱜ ᱚᱲᱟᱜ ᱫᱚ ᱚᱠᱟᱨᱮ?
ᱟᱹᱞᱤᱧᱟᱜ ᱫᱚ ᱵᱟᱸᱠᱩᱲᱟ ᱰᱤᱥᱴᱤᱠ
ᱵᱟᱸᱠᱩᱲᱟ ᱰᱤᱥᱴᱤᱠ ᱫᱚ ᱚᱠᱟᱨᱮ ᱯᱟᱲᱟᱜ ᱠᱟᱱᱟ
ᱱᱚᱣᱟ ᱯᱟᱲᱟᱜ ᱠᱟᱱᱟ ᱨᱟᱱᱤᱢᱟᱸᱫᱷ
ᱚ ᱟᱪᱪᱷᱟ ᱟᱪᱪᱷᱟ ᱛᱟᱦᱞᱮ ᱟᱹᱞᱤᱧ ᱦᱚᱸ ᱱᱚᱣᱟ ᱯᱩᱨᱩᱞᱤᱭᱟᱹ ᱠᱷᱚᱱᱞᱤᱧ ᱞᱟᱹᱭ ᱮᱫᱟ
ᱚ
ᱯᱩᱨᱩᱞᱤᱭᱟᱹ ᱱᱚᱣᱟ ᱠᱟᱥᱤᱯᱩᱨ
ᱠᱟᱥᱤᱯᱩᱨ
ᱚᱻ
ᱦᱮᱸ ᱛᱚ ᱛᱤᱦᱮᱧ ᱫᱚ ᱛᱟᱦᱞᱮ ᱫᱟᱜ ᱠᱟᱜ ᱜᱮᱭᱟ ᱢᱚᱴᱟᱢᱩᱴᱤ ᱥᱮᱛᱟᱜ ᱠᱷᱚᱱ ᱜᱮ ᱛᱚᱵᱮ
ᱦᱮᱸ
ᱢᱚᱴᱟ ᱢᱩᱴᱤ ᱪᱮᱫ ᱞᱤᱧ ᱞᱟᱹᱭᱟ ᱢᱚᱴᱟᱢᱩᱴᱤ ᱮᱭ ᱱᱚᱴᱟ ᱫᱚᱥᱴᱟ ᱥᱮᱱ ᱟᱹᱰᱤ ᱡᱳᱨ ᱡᱟᱹᱥᱛᱤ ᱧᱚᱜ ᱡᱳᱨ ᱧᱚᱜ ᱫᱟᱜ ᱞᱮᱫᱼᱟ
ᱱᱚᱛᱮ ᱫᱚ ᱜᱷᱚᱱᱴᱟ ᱫᱩᱭᱮᱠ ᱮ ᱫᱟᱜ ᱠᱮᱫᱟᱭ ᱟᱫᱚ ᱟᱥᱩᱨ ᱩᱛᱟᱹᱨ ᱵᱚᱱᱫᱚ ᱩᱛᱟᱹᱨ ᱠᱮᱫᱟᱭ
ᱚ
ᱱᱤᱛᱳᱜ ᱦᱚᱸ ᱨᱤᱢᱤᱞ ᱨᱤᱢᱤᱞ ᱧᱮᱞᱚᱜ ᱠᱟᱱᱟ ᱦᱮᱡ ᱫᱟᱲᱮᱭᱟᱜᱼᱟ ᱦᱳᱭᱛᱚ
ᱵᱟᱝ ᱱᱚᱛᱮ ᱫᱚ ᱯᱩᱨᱟᱹ ᱠᱞᱤᱭᱟᱨ ᱠᱟᱫᱟ ᱱᱤᱛᱚᱜ ᱫᱚ ᱥᱤᱛᱩᱝᱫᱟ ᱱᱚᱛᱮ ᱫᱚ
ᱟᱨ ᱛᱟᱦᱞᱮ ᱦᱩᱲᱩ ᱨᱚᱦᱚᱭ ᱵᱟᱫ ᱠᱟᱛᱮ ᱟᱨ ᱪᱮᱫ ᱠᱚ ᱪᱤᱠᱟᱹ ᱵᱟᱲᱟ ᱦᱳᱭᱳᱜ ᱠᱟᱱᱟ?
ᱥᱩᱵᱡᱤ ᱠᱚ ᱪᱟᱥ ᱵᱟᱲᱟ ᱦᱳᱭ ᱠᱟᱱᱟ
ᱚ ᱪᱮᱫ ᱠᱚ ᱥᱚᱵᱡᱤ ᱨᱚᱦᱚᱭ ᱦᱳᱭ ᱠᱟᱱᱟ ᱦᱸ ᱟᱪᱪᱷᱟ ᱛᱟᱦᱞᱮ ᱵᱷᱟᱞᱤ ᱵᱷᱟᱞᱤ ᱥᱚᱵᱡᱤ ᱠᱚᱛᱚ ᱢᱮᱱᱟᱜ ᱠᱟᱫᱟ
ᱦᱮᱸ ᱵᱷᱟᱜᱮ ᱵᱷᱟᱜᱮ ᱥᱚᱵᱽᱡᱤ ᱜᱮ ᱢᱮᱱᱟᱜᱼᱟ ᱚᱱᱟ ᱫᱚ
ᱟᱹᱞᱤᱧ ᱫᱚ ᱚᱱᱠᱟ ᱫᱚ ᱦᱟᱸᱜ ᱢᱟᱱᱮ ᱢᱮᱱᱟᱜ ᱛᱟᱹᱞᱤᱧ ᱜᱮᱭᱟ ᱚᱵᱳᱥᱥᱚ ᱟᱞᱤᱧ ᱦᱚᱞᱤᱧ ᱨᱚᱦᱚᱭ ᱵᱟᱲᱟ ᱠᱮᱱ ᱜᱮᱭᱟ ᱱᱚᱛᱮ ᱢᱟᱹᱨᱤᱪ ᱢᱮᱱᱟᱜᱼᱟ ᱦᱟᱸᱜ ᱦᱮᱸ ᱦᱮᱸ ᱡᱚᱢ ᱟᱹᱷᱨᱤᱧ ᱡᱚᱛᱚ ᱜᱮ
ᱚ
ᱡᱚᱢ ᱥᱟᱨᱮᱡ ᱠᱟᱛᱮ ᱟᱹᱠᱷᱨᱤᱧ ᱢᱟᱱᱮ ᱟᱠᱷᱨᱤᱧ ᱥᱟᱹᱛ ᱛᱮᱜᱮ ᱨᱚᱦᱚᱭ ᱦᱳᱭᱳᱜᱼᱟ ᱡᱚᱢ ᱛᱮᱫᱚ ᱵᱟᱝ ᱟᱫᱚ ᱟᱠᱷᱨᱤᱧ ᱟᱠᱷᱨᱤᱧ ᱫᱚ ᱡᱟᱦᱟᱸ ᱛᱤᱱᱟᱹᱜ ᱜᱮ ᱥᱟᱨᱮᱡᱚᱜᱼᱟ ᱚᱱᱠᱟᱱᱟᱜ ᱡᱚᱢ ᱥᱩᱢᱚᱭ ᱡᱚᱢ ᱟᱠᱷᱨᱤᱧ ᱥᱚᱢᱚᱭ ᱟᱠᱷᱨᱤᱧ ᱟᱫᱚ ᱦᱟᱸᱜ ᱢᱟᱹᱨᱤᱪ ᱦᱮᱱᱟᱜ ᱠᱟᱫᱟ ᱰᱷᱮᱨ ᱜᱮ
ᱦᱮᱸ
ᱢᱟᱹᱨᱤᱪ ᱢᱮᱱᱟᱜ ᱟᱠᱟᱫᱟ ᱱᱚᱛᱮ ᱤᱭᱟᱹ ᱫᱚ ᱟᱣᱨᱤ ᱨᱟᱠᱟᱵ ᱦᱟᱸᱜ ᱱᱚᱜᱼᱚᱭ ᱱᱟᱹᱲᱤᱜ ᱠᱟᱱᱟ ᱵᱚᱨᱵᱚᱴᱤ ᱫᱚ
ᱦᱮᱸ ᱾
ᱟᱨ ᱵᱷᱤᱱᱰᱤ ᱦᱚᱸ ᱼᱼ ᱦᱚᱸᱜᱼᱚᱭ ᱚᱱᱟ ᱦᱚᱸ ᱯᱩ ᱜᱟᱱ ᱠᱟᱱᱟ ᱦᱟᱸᱜ ᱾
ᱦᱮᱸ ᱾
ᱚᱱᱟ ᱦᱚᱸ ᱞᱮᱴ ᱧᱚᱜ ᱜᱮᱭᱟ ᱾
ᱚ ᱾
ᱢᱚᱴᱟᱢᱩᱴᱤ ᱵᱷᱤᱱᱰᱤ ᱦᱚᱸ ᱯᱚᱱᱨᱚ ᱫᱤᱱ ᱠᱚᱛᱮ ᱡᱚ ᱟᱨᱟᱢᱵᱚᱜ-ᱟ ᱾
ᱛᱤᱱᱟᱹᱜ ᱜᱟᱱ ᱵᱤᱱ ᱪᱟᱥ ᱠᱟᱫᱟ?
ᱟᱪᱪᱷᱟ ᱜᱚᱝᱠᱮ ᱯᱚᱴᱚᱞ ᱫᱚ ᱛᱤᱱᱟᱹᱜ ᱜᱟᱱ ᱢᱮᱱᱟᱜ ᱛᱟᱵᱤᱱᱟ?
ᱯᱚᱴᱚᱞ ᱢᱟ ᱚᱱᱟ ᱰᱮᱹᱲ ᱵᱤᱜᱷᱟᱹ ᱜᱟᱱ ᱦᱩᱭᱩᱜ-ᱟ ᱾
ᱚ ᱛᱟᱞᱦᱮ ᱟᱭᱢᱟ ᱜᱮ ᱛᱚ ᱢᱮᱱᱟᱜ-ᱟ ᱾ ᱯᱚᱴᱚᱞ ᱫᱚ ᱚᱱᱠᱟ ᱵᱚᱦᱩᱛ ᱢᱩᱱᱟᱯᱷᱟ ᱦᱩᱭᱩᱜ-ᱟᱛᱚ ᱚᱱᱠᱟ ᱾ ᱟᱪᱪᱷᱟ ᱜᱚᱝᱠᱮ ᱢᱤᱫ ᱢᱤᱫ ᱫᱷᱟᱣ ᱨᱚᱦᱚᱭ ᱞᱮᱠᱷᱟᱡ ᱯᱚᱴᱚᱞ ᱛᱤᱱᱟᱹᱜ ᱫᱤᱱ ᱛᱟᱦᱮᱱᱟ?
ᱚᱱᱟ ᱛᱟᱦᱮᱱᱟᱻ ᱠᱚᱢ ᱥᱮ ᱠᱚᱢ ᱰᱮᱹᱲ ᱢᱟᱥ ᱜᱟᱱ ᱫᱚ ᱦᱳᱭᱳᱜᱼᱟ ᱥᱮ ᱵᱤᱥᱤ ᱦᱳᱭᱳᱜᱼᱟ ᱾
ᱚᱻ ᱵᱟ ᱟᱫᱚ ᱱᱚᱣᱟ ᱫᱚ ᱡᱚᱛᱚ ᱱᱟᱣᱟ ᱱᱟᱜ ᱜᱮᱢ ᱨᱚᱦᱚᱭ ᱠᱟᱫᱟ ᱥᱮ ᱢᱟᱨᱮ ᱱᱟᱹᱲᱤ ᱠᱷᱚᱱ ᱜᱮ?
ᱱᱚᱣᱟ ᱟᱫᱚ ᱱᱚᱣᱟ ᱫᱚ ᱼᱼ ᱢᱟᱱᱮ ᱚᱲᱟᱜ ᱨᱮᱠᱚ ᱨᱚᱦᱚᱭ ᱠᱟᱫᱟ ᱟᱞᱤᱧ ᱫᱚ ᱢᱟᱱᱮ ᱜᱚᱲᱚ ᱥᱚᱯᱚᱦᱚᱫ ᱨᱮ ᱦᱮᱱᱟᱜ ᱞᱤᱧᱟ ᱾
ᱟᱪᱪᱷᱟ ᱟᱪᱪᱷᱟ ᱦᱚᱭ ᱚᱱᱠᱟ ᱜᱮ ᱢᱟᱱᱮ ᱾
ᱟᱫᱚ ᱞᱟᱦᱟ ᱛᱮᱦᱚᱸ ᱠᱚ ᱨᱚᱦᱚᱭ ᱠᱟᱫᱟ, ᱟᱞᱤᱧ ᱫᱚ ᱵᱟᱨᱦᱮ ᱨᱮᱞᱤᱧ ᱛᱟᱦᱮᱱ ᱜᱮᱭᱟ ᱛᱚ ᱾
ᱚ ᱾
ᱛᱟᱦᱚᱞᱮ ᱱᱮᱛᱟᱨ ᱫᱤᱱ ᱫᱚ ᱰᱟᱝᱨᱟ ᱰᱟᱝᱨᱟ ᱢᱮᱨᱚᱢ ᱠᱚᱫᱚ ᱚᱠᱟ ᱠᱚᱨᱮ ᱯᱮ ᱱᱮᱛᱟᱨ ᱫᱚᱯᱮ ᱟᱹᱛᱤᱧ ᱵᱟᱲᱟ ᱠᱚᱣᱟ ᱜᱚᱝᱠᱮ?
ᱰᱟᱝᱨᱟ ᱢᱮᱨᱚᱢ ᱵᱚᱞᱛᱮ ᱫᱚ ᱦᱟᱸᱜ ᱰᱟᱹᱝᱨᱤ ᱠᱚᱫᱚ ᱵᱟᱹᱱᱩᱜ ᱠᱚᱣᱟ, ᱢᱮᱨᱚᱢ ᱢᱮᱱᱟᱜ ᱠᱚᱣᱟ ᱾
ᱦᱮᱸ ᱾
ᱱᱮᱛᱟᱨ ᱫᱚ ᱰᱟᱹᱝᱨᱤ ᱠᱚᱫᱚ ᱥᱤᱭᱳᱜ ᱠᱚᱦᱚᱸ ᱚᱱᱠᱟ ᱜᱩᱯᱤ ᱦᱚᱲ ᱛᱚ ᱫᱚᱨᱠᱟᱨ ᱥᱮ ᱾
ᱦᱮᱸ ᱾
ᱛᱟᱨᱯᱚᱨ ᱛᱟᱦᱚᱞᱮ ᱚᱱᱠᱟ ᱢᱮᱨᱚᱢ ᱵᱷᱤᱰᱤ ᱫᱚ ᱡᱟ ᱜᱮ ᱯᱟᱞᱦᱟ ᱰᱟᱹᱨ ᱟᱹᱜᱩ ᱠᱟᱛᱮᱫ ᱦᱚᱸ ᱦᱩᱭᱩᱜ-ᱟ ᱾
ᱦᱮᱸ ᱾
ᱟᱨ ᱰᱟᱹᱝᱨᱤ ᱫᱚ ᱜᱩᱯᱤ ᱜᱮ ᱞᱟᱜᱟᱜ-ᱟ ᱾
ᱦᱩᱸ ᱾
ᱚᱱᱟ ᱠᱷᱟᱹᱛᱤᱨ ᱛᱮ ᱛᱟᱦᱞᱮ ᱠᱷᱟᱱ ᱫᱚ ᱰᱟᱹᱝᱨᱤ ᱫᱚ ᱵᱟᱝᱞᱮ ᱫᱚᱦᱚ ᱠᱟᱜ ᱠᱚᱣᱟ ᱦᱚᱲ ᱡᱚᱲᱚ ᱠᱚᱨᱮ ᱦᱚᱸ ᱠᱚᱢ ᱼᱼ ᱜᱤᱭᱟ ᱾
ᱦᱩᱸ ᱟᱨ ᱰᱟᱹᱝᱨᱤ ᱫᱚ ᱟᱛᱤᱧ ᱤᱫᱤ ᱠᱚ ᱦᱩᱭᱩᱜ-ᱟ ᱥᱮ ᱢᱮᱨᱚᱢ ᱼᱼ ᱠᱷᱟᱱ ᱫᱚ ᱡᱟᱜᱮ ᱯᱟᱞᱦᱟ ᱠᱟᱹᱴᱤᱡ ᱵᱤᱱ ᱟᱹᱜᱩ ᱟᱜ ᱠᱚᱣᱟ ᱤᱱᱟᱹ ᱡᱚᱢ ᱛᱮᱠᱚ ᱛᱟᱦᱮᱱᱟ ᱢᱤᱫ ᱵᱮᱲᱟ ᱜᱟᱱ ᱾
ᱦᱮᱸ ᱚᱱᱟ ᱠᱚ ᱡᱚᱢ ᱵᱟᱲᱟ ᱠᱟᱛᱮ ᱟᱨ ᱥᱚᱢᱚᱭ ᱞᱮᱱᱠᱷᱟᱱ ᱱᱟᱥᱮ ᱱᱟᱜ ᱟᱲᱟᱜ ᱠᱮᱫ ᱠᱚᱣᱟ ᱟᱨ ᱰᱟᱹᱝᱨᱤ ᱫᱚ ᱟᱲᱟᱜ ᱜᱮ ᱞᱟᱜᱟᱜ-ᱟ ᱥᱮ ᱾
ᱟᱲᱟᱜ ᱜᱮ ᱞᱟᱜᱟᱜ-ᱟ ᱾
ᱪᱟᱥᱵᱟᱥ ᱠᱚᱫᱚ ᱚᱱᱟ ᱴᱮᱠᱴᱟᱨ ᱛᱮᱜᱮ ᱦᱳᱭᱳᱜ ᱠᱟᱱᱟ ᱾
ᱦᱮᱸ ᱱᱮᱛᱟᱨ ᱫᱚ ᱢᱤᱫ ᱜᱷᱟᱹᱲᱤᱡ ᱛᱚ ᱾
ᱦᱩᱸᱻ ᱟᱯᱮ ᱫᱚ ᱪᱮᱫ ᱛᱮᱯᱮ ᱪᱟᱥ ᱛᱮ?
ᱟᱞᱮ ᱦᱚᱸ ᱴᱟᱠᱴᱟᱨ ᱛᱮᱜᱮ ᱾
ᱦᱩᱸ ᱚᱲᱟᱜ ᱨᱮ ᱱᱟᱦᱮᱞ ᱠᱚᱫᱚ ᱢᱮᱱᱟᱜᱥᱮ ᱵᱟᱹᱱᱩᱜ-ᱟ?
ᱚᱲᱟᱜ ᱨᱮ ᱱᱟᱦᱮᱞ ᱫᱚ ᱦᱮᱱᱟᱜ-ᱟ ᱾ ᱟᱫᱚ ᱡᱟᱦᱟᱸ ᱠᱚ ᱢᱟᱱᱮ ᱴᱚᱯᱨᱟ ᱴᱚᱯᱨᱟ ᱠᱷᱮᱛ ᱚᱱᱟ ᱠᱚᱫᱚ ᱜᱟᱹᱰᱤ ᱛᱮ ᱥᱤ ᱫᱚ ᱥᱚᱢᱚᱭᱮᱼᱼ ᱦᱟᱛᱟᱣᱟᱭ ᱛᱚ ᱚᱱᱟ ᱠᱚᱫᱚ ᱰᱟᱝ ᱰᱟᱝᱨᱟ ᱛᱮᱜᱮ ᱞᱮ ᱥᱤᱭᱟ ᱾
ᱪᱟᱵᱟᱭ ᱮᱱ ᱪᱚ ᱥᱩᱫᱩ ᱚᱱᱟ ᱴᱮᱠᱴᱟᱨ ᱛᱮᱜᱮ ᱠᱚ ᱼᱼ ᱫᱟᱜ ᱡᱟᱹᱲᱤ ᱠᱚᱦᱚᱸ ᱚᱱᱠᱟ ᱴᱷᱤᱠ ᱴᱷᱟᱠ ᱵᱟᱝ ᱦᱩᱭᱩᱜ ᱠᱟᱱᱟ ᱥᱮ ᱾
ᱦᱩᱸ ᱥᱚᱢᱚᱭ ᱨᱮ
ᱦᱚᱸ ᱟᱹᱰᱤ ᱠᱚᱥᱴᱚ
ᱟᱨ ᱜᱟᱹᱰᱤ ᱛᱮᱠ ᱜᱟᱹᱲᱤ ᱛᱟᱹᱦᱮ ᱦᱩᱭᱩᱜ-ᱟ ᱪᱮᱫ ᱵᱮᱱ ᱞᱟᱹᱭᱟ ᱪᱮᱫ ᱵᱤᱱ ᱞᱟᱹᱭ ᱫᱟ
ᱱᱚᱛᱮ ᱟᱞᱮᱥᱮᱱ ᱫᱚᱵᱮᱱ ᱦᱮᱡ ᱵᱟᱲᱟ ᱟᱠᱟᱱᱟ ᱥᱮ ᱵᱟᱝ
ᱥᱮᱱ ᱵᱟᱲᱟ ᱠᱟᱱᱟᱞᱤᱧ ᱟᱨ ᱚᱡᱳᱫᱽᱫᱷᱟ ᱯᱟᱦᱟᱲ ᱡᱟᱦᱟᱸ ᱚᱱᱮ
ᱚᱯ
ᱚᱸᱰᱮᱞᱤᱧ ᱥᱮᱱ ᱵᱟᱲᱟ ᱟᱠᱟᱱᱟ᱾
ᱚ ᱟᱪᱪᱷᱚ ᱟᱡᱳᱚᱫᱤᱭᱟᱹ ᱫᱚ ᱟᱞᱮ ᱠᱷᱚᱱ ᱫᱚ ᱟᱹᱰᱤ ᱜᱟᱱ ᱜᱮ ᱯᱷᱟᱨᱟᱠ ᱧᱚᱜ ᱜᱮᱭᱟ᱾
ᱦᱮᱸ
ᱱᱚᱰᱮ ᱠᱷᱚᱱ ᱜᱮ ᱟᱹᱰᱤᱜᱟᱱ ᱥᱚᱢᱚᱭᱮ ᱦᱟᱛᱟᱣᱟᱭ᱾ ᱚᱸᱰᱮ ᱫᱚ ᱤᱭᱟᱹ ᱮᱢᱱᱤ ᱫᱟᱬᱟᱱ ᱜᱮᱭᱟ ᱥᱮ
ᱦᱮᱸ ᱚᱸᱰᱮ ᱫᱚ ᱫᱟᱬᱟᱱ ᱜᱮᱞᱤᱧ ᱥᱮᱱ ᱞᱮᱱ ᱛᱟᱦᱮᱸᱼᱟ᱾
ᱚᱸ
ᱟᱹᱵᱤᱱ ᱫᱚ ᱟᱞᱮ ᱥᱮᱫ ᱵᱟᱵᱤᱱ ᱦᱮᱡ ᱠᱟᱱᱛᱮ
ᱚᱱᱛᱮ ᱞᱤᱧ ᱪᱟᱞᱟᱣ ᱵᱟᱲᱟ ᱠᱟᱱ ᱜᱮᱭᱟ ᱟᱫᱚ ᱚᱱᱠᱟ ᱫᱚ ᱦᱟᱸᱜ ᱥᱚᱱᱤ ᱵᱟᱸᱫᱷ ᱥᱮᱱ ᱫᱚ ᱵᱟᱝᱞᱤᱧ ᱥᱮᱱ ᱵᱟᱲᱟᱣ ᱟᱠᱟᱱᱟ
ᱚᱸ
ᱚᱱᱛᱮ ᱢᱩᱠᱩᱴᱢᱚᱱᱤᱯᱩᱨ ᱫᱷᱟᱹᱵᱤᱡ ᱪᱟᱞᱟᱣ ᱵᱟᱲᱟ ᱦᱩᱭᱠᱟᱱᱟ᱾
ᱦᱚᱸ ᱚᱱᱮ ᱛᱚ ᱯᱟᱥᱟᱯᱟᱥᱤ᱾
ᱦᱮᱸ ᱢᱩᱠᱩᱴᱢᱩᱱᱢᱤ, ᱠᱷᱟᱛᱲᱟ᱾
ᱦᱩᱸ
ᱛᱟᱦᱚᱞᱮ ᱟᱵᱮᱱ ᱫᱚ ᱪᱮᱫ ᱵᱮᱱ ᱪᱤᱠᱟᱹᱭᱛᱮ
ᱟᱹᱞᱤᱧ ᱫᱚ ᱯᱟᱲᱦᱟᱜ ᱠᱟᱱ ᱜᱮᱭᱟᱞᱤᱧ ᱮᱠᱷᱚᱱᱳ᱾
ᱚᱻ
ᱦᱚ ᱩᱸ
ᱦᱮᱸ ᱯᱟᱲᱦᱟᱣ ᱞᱟᱹᱠᱛᱤ ᱠᱟᱱᱟ᱾
ᱦᱚᱸ ᱟᱵᱤᱱ ᱫᱚᱵᱤᱱ ᱯᱟᱲᱦᱟᱜ ᱠᱟᱱ ᱜᱮᱭᱟ ᱥᱮᱵᱤᱱ ᱵᱟᱹᱜᱤ ᱟᱠᱟᱫᱟ
ᱟᱹᱞᱤᱧ ᱫᱚᱞᱤᱧ ᱵᱟᱹᱜᱤᱭ ᱟᱠᱟᱫᱟ ᱱᱤᱛᱚᱜ ᱫᱚ ᱵᱚᱨᱛᱷᱚᱢᱟᱱ ᱨᱮ ᱵᱟᱨᱯᱮ ᱥᱮᱨᱢᱟ ᱜᱟᱱ ᱦᱩᱭᱮᱱᱟ᱾
ᱚ ᱯᱟᱲᱦᱟᱜ ᱠᱚᱫᱚ ᱠᱚᱢᱯᱞᱤᱴ ᱠᱟᱫᱟ ᱵᱤᱱ
ᱵᱟᱞᱤᱧ ᱠᱚᱢᱯᱞᱤᱴ ᱫᱟᱲᱮ ᱟᱠᱟᱫᱟ ᱜᱨᱮᱡᱩᱭᱮᱥᱚᱱ ᱵᱟᱞᱤᱧ ᱠᱚᱢᱯᱞᱤᱴ ᱟᱠᱟᱫᱟ᱾
ᱚ
ᱚᱱᱠᱟ ᱨᱮᱜᱮ ᱵᱟᱜᱤ ᱦᱩᱭ ᱟᱠᱟᱱᱟ᱾
ᱦᱚᱸ
ᱛᱟᱦᱚᱞᱮ ᱱᱤᱛᱚᱜ ᱫᱚ ᱚᱲᱟᱜ ᱨᱮ ᱦᱮᱡ ᱦᱩᱭ ᱟᱠᱟᱱᱟ
ᱦᱮᱸ ᱪᱟᱥ ᱵᱟᱥ ᱦᱩᱭᱩᱜ ᱠᱟᱱᱟ ᱛᱚ ᱜᱚᱲᱚ ᱵᱟᱲᱟ ᱦᱩᱭᱩᱜ ᱠᱟᱱᱟ᱾
ᱜᱚᱲᱚ ᱦᱚᱸ ᱫᱚᱨᱠᱟᱨ ᱠᱟᱱ ᱜᱮᱭᱟ᱾
ᱦᱮᱸ
ᱛᱟᱦᱚᱞᱮ ᱟᱯᱮ ᱫᱚ ᱱᱚᱝᱠᱟ ᱵᱤᱨ ᱫᱤᱥᱚᱢ ᱜᱮᱛᱚ ᱠᱟᱱᱟᱯᱮ
ᱵᱤᱨ ᱫᱤᱥᱚᱢ ᱫᱚ ᱵᱟᱝ ᱢᱮᱱ ᱜᱟᱱᱚᱜᱼᱟ᱾ ᱱᱚᱛᱮ ᱫᱚ ᱠᱷᱩᱵ ᱠᱚᱢ ᱵᱤᱨ ᱫᱟᱨᱮᱫᱚ ᱠᱚ ᱢᱮᱱᱟᱜᱼᱟ ᱱᱮᱛᱟᱨ ᱫᱚ ᱢᱩᱨᱩᱫᱽ ᱵᱟᱜᱟᱱ ᱜᱮ ᱰᱷᱮᱨ ᱢᱮᱱᱟᱜᱼᱟ᱾
ᱚᱻ
ᱚᱱᱠᱟᱱ ᱵᱤᱨ ᱯᱟᱠᱟᱲ ᱫᱚ ᱚᱱᱠᱟᱱ ᱜᱚᱰᱟ ᱠᱚᱦᱚᱸ ᱵᱟᱹᱱᱩᱜᱼᱟ ᱠᱷᱮᱛ ᱠᱚᱜᱮ ᱰᱷᱮᱨ ᱢᱮᱱᱟᱜᱼᱟ᱾
ᱚᱸ ᱦᱚ ᱛᱟᱦᱚᱞᱮ ᱥᱟᱦᱟᱱ ᱥᱟᱠᱟᱢ ᱫᱚ ᱛᱤᱱᱟᱹᱜ ᱥᱟᱺᱜᱤᱧ ᱨᱮ ᱦᱮᱱᱟᱜ ᱛᱟᱯᱮᱭᱟ
ᱥᱟᱦᱟᱱ ᱥᱟᱠᱟᱢ ᱫᱚ ᱠᱳᱱᱚ ᱮᱴᱠᱮᱴᱚᱬᱮ ᱜᱮ ᱵᱟᱹᱱᱩᱜᱼᱟ ᱱᱚᱛᱮ ᱫᱚ ᱟᱞᱮ ᱫᱚ ᱛᱟᱞᱮ ᱥᱟᱦᱟᱱ ᱜᱮ ᱫᱚᱢᱮ ᱛᱟᱞᱮ᱾
ᱚ ᱟᱨ ᱥᱟᱨᱡᱚᱢ ᱥᱟᱨᱡᱚᱢ ᱫᱟᱨᱮ ᱠᱚᱫᱚ ᱵᱟᱹᱱᱩᱜᱼᱟ ᱟᱯᱮ ᱚᱱᱟ ᱥᱩᱨ ᱠᱚᱨᱮ
ᱱᱚᱛᱮ ᱫᱚ ᱨᱟᱱ ᱞᱮᱠᱟ ᱢᱤᱫ ᱵᱟᱨᱭᱟ ᱡᱟᱦᱮᱨ ᱠᱚᱨᱮ ᱜᱮ ᱢᱮᱱᱟᱜ ᱟᱠᱟᱫᱟ ᱵᱟᱠᱷᱟᱱ ᱫᱚ ᱥᱟᱨᱡᱚᱢ ᱫᱟᱨᱮ ᱵᱩᱫᱟᱹ ᱮᱠᱟᱞ ᱜᱮ ᱢᱟᱱᱮ ᱵᱟᱝᱜᱮ ᱱᱚᱛᱮ ᱠᱟᱥᱤᱯᱩᱨ ᱥᱮᱱ ᱢᱮᱱᱟᱜ ᱟᱠᱟᱫᱟ᱾ ᱵᱟᱥ ᱨᱤᱭᱚ ᱨᱮ᱾ ᱛᱟᱨᱯᱚᱨ ᱱᱚᱛᱮ ᱟᱨᱚ ᱚᱱᱟ ᱠᱟᱥᱤᱯᱩᱨ ᱥᱮᱭ ᱥᱮᱫ ᱜᱮ ᱵᱟᱨᱭᱟ ᱜᱟᱱ ᱵᱤᱨ ᱢᱮᱱᱟᱜ-ᱟ᱾ ᱥᱟᱞᱰᱤᱦᱟᱹ ᱢᱤᱫᱴᱮᱱ ᱟᱨ ᱚᱱᱟ ᱵᱟ ᱥᱤᱨᱭᱟᱹ ᱟᱨ ᱵᱟᱠᱷᱟᱱ ᱫᱚ ᱚᱱᱠᱟ ᱫᱚ ᱦᱟᱸᱜ ᱥᱟᱨᱡᱚᱢ ᱵᱤᱨ ᱫᱚ ᱚᱱᱟᱮ ᱫᱚᱞᱤᱧ ᱞᱟᱹᱭ ᱠᱮᱫ ᱨᱟᱱ ᱞᱮᱠᱟ ᱥᱮ ᱢᱤᱫ ᱵᱟᱨᱭᱟ
ᱦᱮᱸ ᱞᱟᱹᱠᱛᱤ ᱨᱮᱭᱟᱜ
ᱦᱳ ᱯᱨᱚᱛᱛᱮᱠᱴᱤ ᱡᱟᱦᱮᱨ ᱨᱮ ᱫᱟᱨᱮ ᱢᱮᱱᱟᱜ-ᱟ ᱥᱟᱨᱡᱚᱢ ᱫᱟᱨᱮ
ᱦᱩᱸ ᱛᱟᱦᱚᱞᱮ ᱱᱮᱛᱟᱨ ᱩᱫ ᱯᱩᱴᱠᱟᱹ ᱠᱚᱫᱚᱯᱮ ᱧᱟᱢᱮᱫ ᱠᱚᱣᱟ ᱥᱮ ᱵᱟᱝ ᱧᱟᱢᱚᱜ ᱠᱟᱱᱟ ᱠᱚ ᱥᱮ ᱵᱟᱝ ᱵᱤᱨ ᱠᱚᱨᱮ
ᱱᱚᱛᱮ ᱫᱚ ᱟ ᱱᱚᱛᱮ ᱫᱚ ᱢᱟᱱᱮ ᱪᱮᱫ ᱞᱤᱧ ᱞᱟᱹᱭᱟ ᱩᱫ ᱵᱚᱞᱛᱮ ᱫᱚ ᱚᱱᱟ ᱢᱩᱪᱤ ᱪᱷᱩᱨᱤ ᱩᱫ ᱢᱚᱛᱟᱢ ᱩᱫ ᱚᱱᱟ ᱠᱩ ᱢᱤᱫᱵᱟᱨᱭᱟ ᱠᱷᱮᱛ ᱟᱲᱮ ᱠᱚᱨᱮ ᱡᱟᱦᱟᱸ ᱚᱢᱚᱱᱚᱜ ᱚᱱᱚᱱᱟ ᱠᱚᱜᱮ
ᱦᱩᱸ
ᱟᱨ ᱵᱟᱠᱷᱟᱜ ᱚᱱᱠᱟᱱ ᱵᱤᱨ ᱫᱚ ᱵᱟᱹᱱᱩᱜ ᱟ ᱥᱮ ᱱᱚᱸᱰᱮ ᱫᱚ ᱥᱩᱨ ᱨᱮᱫᱚ ᱡᱮ ᱦᱟᱸᱜ ᱠᱟᱹ ᱚᱢᱚᱱᱚᱜ-ᱟ ᱚᱱᱟ ᱠᱚᱫᱚ ᱵᱤᱨ ᱨᱮ
ᱵᱤᱨ ᱨᱮᱱ ᱡᱤᱱᱤᱥ ᱵᱤᱨ ᱨᱮᱱ ᱡᱤᱱᱤᱥ ᱠᱟᱱᱟ ᱠᱚᱥᱮ ᱵᱚᱨᱚᱱ ᱚᱱᱮ ᱢᱩ ᱪᱮᱫ ᱠᱚ ᱚᱱᱟ ᱠᱚᱫᱚ ᱧᱟᱢᱚᱜ-ᱟ
ᱦᱩᱸ ᱢᱩᱪᱤ ᱟᱲᱮ ᱠᱚᱨᱮ ᱚᱱᱟ ᱦᱮᱸ ᱟᱨ ᱚᱱᱟ ᱤᱭᱟᱹ ᱥᱚᱢᱚᱭ ᱢᱚᱛᱟᱢ ᱩᱫ ᱠᱚ ᱱᱟᱥᱮ ᱱᱟᱥᱮ ᱚᱢᱚᱱᱚ ᱚᱨ ᱛᱩᱫ ᱩᱫ ᱠᱚ
ᱦᱩᱸ
ᱚᱱᱟᱜᱮ ᱧᱟᱢᱚᱜ-ᱟ ᱵᱟᱫᱽ ᱵᱟᱹᱠᱤ ᱩᱵ ᱫᱚ ᱦᱟᱸᱜ ᱵᱟᱝ ᱚᱝᱠᱟ ᱟᱯᱮ ᱟᱯᱮᱥᱮᱱ ᱫᱚ ᱪᱮᱫ ᱞᱮᱠᱟ ᱧᱟᱢᱚᱜ-ᱟ
ᱟᱞᱮ ᱥᱮᱫ ᱦᱚᱸ ᱧᱟᱢ ᱫᱚ ᱧᱟᱢᱚᱜ-ᱟ ᱱᱮᱛᱟᱨ ᱫᱚ ᱵᱟᱭ ᱧᱟᱢᱚᱜ ᱠᱟᱱᱟ ᱚᱱᱠᱟ ᱞᱟᱦᱟᱛᱮ ᱞᱮᱠᱟ ᱯᱩᱴᱠᱟᱹ ᱠᱚᱦᱚᱸ ᱵᱟᱠᱚ ᱧᱟᱢᱚᱜ ᱠᱟᱱᱟ
ᱩᱦᱻ
ᱟᱨ ᱵᱤᱨ ᱠᱚᱦᱚᱸ ᱠᱚ ᱟᱛᱟᱨ ᱜᱤᱲᱤᱭᱟᱜ ᱠᱟᱱᱟ ᱥᱮ ᱱᱮᱛᱟᱨ ᱫᱚ ᱡᱩᱰᱤ ᱜᱤᱰᱤ ᱠᱟᱜ ᱠᱟᱱᱟ ᱠᱚ
ᱦᱮᱸ ᱚᱱ ᱚᱱᱟ ᱜᱮᱛᱚ ᱥᱮᱸᱜᱮᱞ ᱠᱚ ᱞᱟᱜᱟᱣᱟᱜ ᱠᱟᱱᱟ ᱥᱮ
ᱦᱩᱸ
ᱚᱱᱟ ᱫᱚ ᱫᱚᱢᱮ ᱮᱸᱴᱠᱮᱴᱚᱬᱮ ᱫᱟᱨᱮ ᱡᱟᱦᱟᱸ ᱛᱤᱱᱟᱹᱜ ᱯᱚᱦᱟ ᱫᱟᱨᱮ ᱠᱚ ᱡᱚᱛᱚ ᱜᱩᱡᱩᱜ ᱠᱟᱱᱟ
ᱦᱮᱸ
ᱞᱟᱹᱴᱩ ᱫᱟᱨᱮ ᱠᱚᱦᱚᱸ ᱢᱤᱫᱵᱟᱨᱭᱟ ᱜᱩᱡᱩᱜ ᱠᱟᱱᱟ
ᱡᱤᱵᱽᱡᱤᱭᱟᱹᱞᱤ ᱦᱚᱸᱠᱚ ᱜᱩᱡᱩᱜ ᱠᱟᱱᱟ
ᱦᱮᱸ ᱟᱯᱮ ᱥᱮᱱ ᱫᱚ ᱢᱚᱴᱟ ᱢᱩᱩᱴᱤ ᱵᱷᱟᱞᱤ ᱜᱮ ᱵᱤᱨ ᱠᱚ ᱢᱮᱱᱟᱜ-ᱟ ᱦᱟᱝ
ᱦᱮᱸ ᱢᱚᱴᱟᱢᱩᱴᱤ ᱵᱤᱨ ᱠᱚᱫᱚ ᱵᱷᱟᱜᱤ ᱜᱮ ᱦᱮᱱᱟᱜ-ᱟ
ᱦᱩᱸ
ᱢᱟᱱᱮ ᱥᱟᱦᱟᱱ ᱥᱟᱠᱟᱢ ᱛᱮᱫᱚ ᱚᱵᱷᱟᱵᱽ ᱵᱟᱹᱱᱩᱜ-ᱟ ᱚᱲᱟᱜ ᱥᱩᱨ ᱠᱷᱚᱱᱟᱜ ᱜᱮ ᱫᱟᱨᱮ ᱠᱚᱦᱚᱸ ᱦᱮᱱᱟᱜ-ᱟ
ᱦᱮᱸ ᱱᱚᱰᱮ ᱫᱚ ᱟᱫᱚ ᱠᱷᱤᱡᱩᱨ ᱛᱟᱞᱮ ᱥᱟᱦᱟᱱ ᱜᱮ ᱫᱚᱢᱮ ᱚᱱᱟ ᱛᱮᱜᱮ ᱵᱷᱚᱡᱽ ᱠᱚᱦᱚᱸᱞᱮ ᱯᱟᱨᱚᱢᱟ ᱛᱟᱞᱮ ᱥᱟᱦᱟᱱ ᱛᱮᱜᱮ
ᱚᱱᱟ ᱛᱮᱜᱮ ᱚ ᱟᱫᱚ ᱵᱟᱹᱱᱩᱜ ᱨᱮᱫᱚ ᱵᱤᱱ ᱪᱤᱠᱟᱹᱭᱟ
ᱦᱩᱸ ᱟᱫᱚ ᱚᱱᱟᱜᱮ ᱦᱟᱞᱠᱟ ᱥᱚᱦᱚᱡ ᱛᱮ ᱦᱩᱭᱩᱜ-ᱟ ᱵᱤᱱᱟᱹ ᱠᱷᱚᱨᱪᱟ ᱛᱮ
ᱦᱮᱸ
ᱟᱨ ᱢᱤᱫᱴᱟᱱ ᱫᱟᱨᱮ ᱥᱟᱵ ᱠᱟᱜ ᱵᱮᱱ ᱢᱩᱨᱩᱫ ᱫᱟᱨᱮ ᱜᱮᱵᱮᱱ ᱯᱟᱲᱟᱜᱟ ᱚᱸᱰᱮ ᱦᱚᱲᱮ ᱫᱚᱨᱠᱟᱨᱟ ᱟᱨ ᱛᱟᱦᱞᱮ ᱱᱚᱣᱟ ᱫᱚ ᱫᱟᱨᱮ ᱠᱷᱚᱱ ᱞᱩᱲᱜᱟᱹᱣ ᱟᱬᱜᱚ ᱟᱨ ᱟᱹᱜᱩ
ᱦᱮᱸ
ᱥᱟᱨ ᱴᱷᱟᱠᱟᱣ ᱞᱮᱠᱷᱟ ᱜᱮ ᱜᱚᱴᱟ ᱜᱚᱴᱟ
ᱜᱚᱴᱟ ᱜᱚᱴᱟ ᱴᱷᱮᱠᱟ ᱞᱮᱠᱟᱱ ᱜᱮ ᱦᱩᱭᱩᱜᱼᱟ ᱱᱚᱣᱟ ᱫᱚ ᱢᱩᱨᱩᱫ ᱫᱟᱨᱮ ᱢᱤᱫᱴᱟᱝ ᱵᱤᱱ ᱯᱟᱲᱟᱜᱟ ᱠᱚᱢ ᱥᱮ ᱠᱚᱢ ᱚᱸᱰᱮ ᱢᱤ ᱢᱤᱫ ᱦᱚᱲ ᱛᱮᱫᱚ ᱵᱟᱭ ᱫᱟᱲᱮᱭᱟᱜᱼᱟ ᱵᱟᱨ ᱦᱚᱲ ᱵᱟᱨᱭᱟ ᱞᱮᱵᱟᱨ ᱠᱤᱱ ᱞᱟᱜᱟᱜᱼᱟ
ᱠᱷᱚᱨᱪᱟ ᱦᱮᱱᱟᱜᱼᱟ ᱡᱚᱢ ᱧᱩ ᱦᱮᱱᱟᱜᱼᱟ ᱟᱨ ᱚᱱᱟ ᱛᱟᱞᱮ ᱠᱷᱤᱡᱩᱨ ᱠᱩ ᱫᱚ ᱚᱱᱟ ᱫᱚ ᱩᱱᱟᱜ ᱠᱷᱚᱨᱪᱟ ᱰᱟᱝ ᱰᱟᱝᱟᱛᱮᱸ ᱵᱤᱱ ᱪᱟᱞᱟᱣᱱᱟ ᱞᱩᱲᱜᱟᱹᱣ ᱠᱮᱫᱟ ᱵᱮᱱ᱾ ᱟᱹᱜᱩ ᱠᱮᱫᱟᱵᱤᱱ ᱴᱷᱮᱠᱟᱣ ᱠᱮᱫᱟᱵᱤᱱ᱾
ᱚᱻ ᱦᱮᱸ ᱢᱟ ᱴᱷᱤᱠ ᱜᱮᱭᱟ ᱛᱟᱦᱚᱞᱮ᱾
ᱦᱮᱸ᱾